ᱮᱦᱮᱞ
ᱮᱦᱮᱸ, ᱡᱚᱦᱟᱨ ᱜᱮ ᱾ᱞᱟᱹᱭᱮᱜᱼᱟ ᱞᱤᱧ ᱟᱹᱞᱤᱧᱟᱜ ᱨᱚᱲ ᱟᱸᱡᱚᱢᱚᱜ ᱠᱟᱱᱟ?
ᱮᱸ ᱨᱚᱲ ᱫᱚ ᱟᱹᱰᱤ ᱨᱮᱭᱟᱲ ᱜᱮ ᱟᱸᱡᱚᱢᱚᱜ ᱠᱟᱱ ᱛᱟᱵᱤᱱᱟ᱾ ᱟᱹᱰᱤ ᱱᱟᱯᱟᱭ ᱜᱮ, ᱦᱮᱸ᱾ ᱟᱫᱚ ᱛᱟᱦᱚᱞᱮ ᱪᱮᱫ ᱞᱮᱠᱟ ᱱᱤᱛᱳᱜ ᱫᱚ ᱱᱟᱯᱟᱭ ᱵᱟᱲᱟ ᱜᱮᱭᱟ ᱵᱤᱱ?
ᱦᱮᱸ, ᱱᱤᱛᱚᱜ ᱫᱚ ᱦᱟᱜ ᱞᱤᱧ ᱱᱟᱯᱟᱭ ᱵᱟᱲᱟ ᱜᱮᱭᱟ᱾
ᱟᱫᱚ ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱦᱮᱸ, ᱟᱞᱤᱧ ᱦᱚᱸ ᱱᱤᱛᱚᱜ ᱫᱚ ᱱᱟᱯᱟᱭ ᱵᱟᱲᱟ ᱜᱮᱭᱟ ᱞᱤᱧ᱾
ᱟᱪᱪᱷᱟ, ᱟᱨ ᱚᱲᱟᱜ ᱦᱚᱲ ᱠᱚᱫᱚ?
ᱦᱮᱸ, ᱚᱲᱟᱜ ᱦᱚᱲ ᱠᱚᱦᱚᱸ ᱱᱤᱛᱳᱜ ᱫᱚᱠᱚ ᱱᱟᱯᱟᱭ ᱵᱟᱲᱟ ᱜᱮᱭᱟ ᱪᱟᱸᱫᱳ ᱵᱟᱸᱜᱟ ᱟᱥᱤᱨᱵᱟᱫᱽ ᱛᱮ᱾
ᱟᱪᱪᱷᱟ, ᱦᱮᱸ ᱱᱟᱯᱟᱭ ᱛᱟᱦᱮᱱ ᱜᱮ ᱦᱮᱸ, ᱱᱟᱯᱟᱭ ᱛᱟᱦᱮᱱ ᱜᱮ ᱵᱩᱜᱤᱭᱟ, ᱡᱷᱚᱛᱚ ᱦᱚᱲ ᱱᱟᱯᱟᱭ ᱛᱟᱦᱮᱱ ᱜᱮ᱾
ᱦᱳᱭ, ᱦᱳᱭ ᱟᱵᱚ ᱫᱚ ᱪᱮᱫ ᱞᱠᱟ ᱱᱟᱯᱟᱭ ᱨᱮᱵᱚᱱ ᱛᱟᱦᱮᱸ ᱞᱮᱱᱠᱷᱟᱱ ᱜᱮ ᱟᱵᱚᱣᱟᱜ ᱢᱟ ᱟᱹᱰᱤ ᱞᱮᱠᱟᱱᱟᱜ ᱠᱟᱹᱢᱤ ᱠᱚ ᱢᱮᱱᱟᱜ ᱟᱠᱟᱫ ᱥᱮ, ᱚᱱᱟ ᱠᱟᱹᱢᱤ ᱠᱚ ᱵᱷᱟᱜᱤ ᱞᱮᱠᱟᱛᱮ ᱵᱚᱱ ᱠᱚᱨᱟᱣ ᱫᱟᱲᱮᱭᱟᱜᱼᱟ᱾
ᱦᱮᱸ, ᱦᱮᱸ᱾
ᱟᱫᱚ ᱛᱟᱦᱚᱞᱮ ᱱᱤᱛᱳᱜ ᱫᱚ ᱪᱮᱫ ᱞᱮᱠᱟ ᱟᱯᱮ ᱥᱮᱫ ᱫᱚ ᱫᱟᱜ ᱡᱟᱹᱲᱤ ᱠᱚᱫᱚ ᱪᱮᱫ ᱞᱮᱠᱟ ᱦᱳᱭ ᱵᱟᱲᱟᱜ ᱠᱟᱱᱟ ᱥᱮ ᱵᱟᱝᱼᱟ?
ᱦᱮᱸ, ᱦᱩᱭᱩᱜ ᱠᱟᱱ ᱛᱟᱦᱮᱸᱜᱼᱟ ᱠᱤᱪᱷᱩ ᱠᱷᱚᱱ ᱞᱟᱦᱟ ᱫᱚ ᱫᱚᱢᱮ ᱜᱮ ᱫᱟᱜ ᱡᱟᱹᱲᱤᱭᱮᱫ ᱛᱟᱦᱮᱸᱜᱼᱟ᱾ ᱟᱫᱚ ᱱᱤᱛᱚᱜ ᱫᱚ ᱦᱟᱜ ᱮ ᱯᱷᱟᱨᱪᱟ ᱜᱚᱫ ᱟᱠᱟᱜᱼᱟ, ᱱᱤᱛᱚᱜ ᱫᱚ ᱩ ᱫᱟᱜ ᱡᱟᱹᱲᱤ ᱫᱚ ᱟᱫᱚ ᱱᱟᱜ ᱨᱤᱢᱤᱞ ᱠᱚ ᱟᱫᱚ ᱯᱷᱟᱸᱠᱟ ᱜᱚᱫ ᱠᱮᱫᱼᱟᱭ ᱟᱹᱰᱤ ᱪᱚᱨᱚᱠ ᱜᱮ᱾
ᱚ, ᱦᱮᱸ, ᱟᱞᱮ ᱱᱚᱛᱮ ᱦᱚᱸ ᱡᱟᱦᱟᱸ ᱞᱮᱠᱟ ᱫᱟᱜ ᱡᱟᱹᱲᱤ ᱫᱚ ᱦᱩᱭᱩᱜ ᱠᱟᱱ ᱜᱮᱭᱟ᱾ ᱱᱚᱝᱠᱟ ᱢᱤᱫ ᱜᱷᱲᱤᱡ ᱮ ᱫᱟᱜ ᱮ ᱫᱟᱜ ᱟᱨᱚ ᱱᱚᱝᱠᱟ ᱯᱷᱟᱸᱠᱟᱭᱮᱜ ᱟᱭ ᱟᱨᱚ ᱫᱟᱜ ᱮᱜ ᱟᱭ ᱢᱟᱱᱮ ᱚᱱᱠᱟ ᱫᱟᱜ ᱫᱚ ᱞᱮᱛᱟᱨ ᱨᱮᱜᱮ ᱢᱮᱱᱟᱜ ᱟᱠᱟᱟᱜᱼᱟ ᱾
ᱟᱪᱪᱷᱟ ᱾
ᱦᱳᱭ ᱟᱫᱚ ᱛᱟᱦᱚᱞᱮ ᱟᱯᱮ ᱥᱮᱫ ᱫᱚ ᱵᱤᱨ ᱵᱩᱨᱩ ᱠᱚ ᱢᱮᱱᱟᱜ ᱟᱠᱟᱫ ᱜᱮᱭᱟ ᱥᱮ ᱵᱟᱝᱟ?
ᱟᱞᱮ ᱥᱮᱱ ᱫᱚ ᱱᱟᱜ ᱵᱤᱨ ᱜᱮ ᱦᱮᱱᱟᱜᱼᱟ, ᱵᱩᱨᱩ ᱠᱚᱫᱚ ᱱᱟᱜ ᱵᱟᱹᱱᱩᱜᱼᱟ᱾ ᱟ. ᱵᱤᱨ ᱦᱚᱸ ᱫᱚᱢᱮ ᱢᱟᱨᱟᱝ ᱵᱤᱨ ᱫᱚ ᱵᱟᱝᱟ ᱦᱩᱰᱤᱧ ᱥᱟᱹᱦᱤᱡ ᱵᱤᱨ ᱜᱮ ᱠᱟᱱᱟ᱾
ᱟᱪᱪᱷᱟ᱾ ᱛᱟᱦᱚᱞᱮ ᱱᱮᱛᱟᱨ ᱫᱚ ᱳᱫ ᱯᱩᱴᱠᱟᱹ ᱠᱚᱠᱚ ᱧᱟᱢᱚᱜ ᱜᱮᱭᱟ, ᱧᱟᱢᱚᱜ ᱠᱟᱱᱟ ᱠᱚ ᱥᱮ ᱵᱟᱝᱟ ᱟᱯᱮ ᱥᱮᱫ ᱫᱚ?
ᱦᱮᱸ, ᱧᱟᱢᱚᱜ ᱠᱟᱱᱟ ᱠᱚ ᱫᱚᱢᱮ ᱩᱫ ᱠᱚᱦᱚᱸ ᱯᱩᱴᱠᱟᱹ ᱠᱚᱦᱚᱸ ᱫᱚᱢᱮ ᱜᱮᱠᱚ ᱧᱟᱢᱚᱜ ᱠᱟᱱᱟ ᱾ ᱩᱱᱟᱹᱜ ᱫᱤᱱ ᱫᱚ ᱯᱩᱴᱠᱟᱹ ᱠᱚᱜᱮᱞᱮ ᱧᱟᱢ ᱵᱟᱲᱟᱭᱮᱫ ᱠᱚ ᱛᱟᱦᱮᱸᱜᱼᱟ ᱟᱫᱚ ᱱᱤᱛᱚᱜ ᱫᱚ ᱩᱫ ᱦᱚᱸ ᱫᱚᱢᱮ ᱥᱟᱨ ᱫᱤ ᱠᱟᱱᱟ ᱟᱹᱰᱤ ᱨᱚᱠᱚᱢ ᱩᱫ ᱩᱰᱩᱠᱚᱜ ᱠᱟᱱᱟ ᱯᱚᱴᱠᱟ ᱩᱫ ᱢᱟᱛᱟᱝ ᱩᱫ
ᱟᱪᱪᱷᱟ ᱦᱮᱸ ᱦᱮᱸ ᱛᱟᱦᱚᱞᱮ ᱩᱫ ᱥᱳᱲᱮ ᱠᱚ ᱩᱫ ᱩᱛᱩ ᱠᱚᱵᱤᱱ ᱡᱚᱢ ᱵᱟᱲᱟ ᱟᱠᱟᱫ ᱜᱮᱭᱟ ᱥᱮ ᱵᱟᱝᱟ?
ᱦᱮᱸ ᱾ ᱡᱚᱢ ᱟᱠᱟᱫ ᱜᱮᱭᱟᱞᱤᱧ ᱾ ᱚᱱᱟ ᱠᱚᱫᱚ ᱡᱚᱢ ᱫᱚ ᱟᱹᱰᱤ ᱱᱟᱯᱟᱭ ᱜᱮᱭᱟ ᱟᱹᱰᱤ ᱥᱤᱵᱤᱞ ᱜᱮ ᱵᱩᱡᱷᱟᱹᱜᱼᱟ ᱾ ᱪᱮᱫᱟᱜ ᱥᱮ ᱚᱱᱟ ᱠᱚᱫᱚ ᱵᱤᱱᱟᱹ ᱥᱟᱨᱵᱤᱥ ᱛᱮ ᱦᱩᱭᱩᱜ ᱥᱮ ᱟᱫᱚ ᱟᱨ ᱜᱚᱴᱟ ᱫᱤᱱ ᱫᱚ ᱵᱟᱝ ᱧᱟᱢᱚᱜᱼᱟ ᱵᱚᱪᱷᱚᱨ ᱨᱮ ᱢᱤᱫ ᱡᱚᱠᱷᱟ ᱜᱮᱵᱚᱱ ᱧᱟᱢᱟ ᱚᱱᱟ ᱠᱚᱫᱚ ᱚᱱᱟᱛᱮ ᱟᱹᱰᱤ ᱥᱤᱵᱤᱞ ᱜᱮᱭᱟ ᱚᱱᱟ ᱠᱚᱫᱚ ᱱᱟᱦᱟᱸᱜ᱾
ᱦᱳᱭ ᱦᱳᱭ ᱡᱟᱦᱟᱸ ᱞᱮᱠᱟᱢ ᱞᱟᱹᱭ ᱠᱮᱜᱼᱟ ᱡᱮ ᱩᱫ ᱯᱩᱴᱠᱟᱹ ᱫᱚ ᱩᱱᱠᱩ ᱢᱟ ᱥᱟᱨᱟ ᱵᱚᱪᱷᱚᱨ ᱢᱟ ᱵᱟᱠᱚ ᱧᱟᱢᱚᱜᱼᱟ ᱥᱮ ᱟᱫᱚ ᱥᱤᱡᱤᱱ ᱨᱮ ᱢᱤᱫ ᱫᱷᱟᱣ ᱜᱮ ᱠᱚ ᱧᱟᱢᱚᱜᱼᱟ ᱚᱱᱟ ᱦᱤᱥᱟᱹᱵ ᱛᱮ ᱟᱫᱚ ᱩᱱᱠᱩ ᱫᱚ ᱟᱹᱰᱤ ᱱᱟᱯᱟᱭ ᱠᱚ ᱵᱩᱡᱷᱟᱹᱜ ᱜᱮᱭᱟ ᱾ ᱱᱚᱝᱠᱟ ᱡᱚᱢ ᱵᱟᱲᱟ ᱾
ᱦᱮᱸ ᱾
ᱦᱳᱭ ᱾ ᱟᱫᱚ ᱛᱟᱦᱚᱞᱮ ᱱᱚᱝᱠᱟ ᱯᱷᱩᱴᱠᱟᱹ ᱞᱮᱴᱚ ᱠᱚᱵᱤᱱ ᱡᱚᱢ ᱵᱟᱲᱟ ᱟᱠᱟᱫ ᱠᱚᱣᱟ ᱥᱮ ᱵᱟᱝᱟ?
ᱦᱮᱸ ᱯᱩᱴᱠᱟᱹ ᱞᱮᱴᱚ ᱠᱚᱦᱚᱸ ᱞᱤᱧ ᱡᱚᱢ ᱵᱟᱲᱟ ᱟᱠᱟᱫ ᱠᱚ ᱜᱮᱭᱟ ᱾ ᱟᱨᱦᱚᱸ ᱯᱟᱹᱴᱷᱩᱟᱹ ᱫᱚᱞᱮ ᱟᱞᱮ ᱫᱚᱞᱮ ᱥᱚᱲᱮ ᱦᱚᱸᱞᱮ ᱥᱚᱲᱮ ᱠᱚ ᱜᱮᱭᱟ ᱾ ᱟᱨ ᱡᱷᱚᱛᱚ ᱨᱚᱠᱚᱢ ᱠᱟᱛᱮ ᱜᱮ ᱡᱚᱢ ᱫᱚᱠᱚ ᱜᱟᱱᱚᱜᱼᱟ ᱥᱚᱲᱮ ᱦᱚᱸ ᱟᱨ ᱞᱮᱴᱚ ᱦᱚᱸ ᱾
ᱦᱮᱸᱛᱚ ᱛᱟᱞᱦᱮ ᱱᱟᱥᱮ ᱱᱟᱜ ᱛᱟᱞᱦᱮ ᱚᱱᱟ ᱯᱩᱴ ᱯᱩᱴᱠᱟᱹ ᱞᱮᱴᱚ ᱨᱮᱱᱟᱜ ᱨᱮᱥᱤᱯᱤ ᱠᱟᱹᱴᱤᱡ ᱞᱟᱹᱭ ᱧᱚᱜᱽ ᱢᱮ ᱤᱧ ᱫᱚ ᱚᱱᱠᱟ ᱵᱟᱹᱧ ᱛᱮᱭᱟᱨ ᱵᱟᱲᱟ ᱠᱟᱜᱼᱟ, ᱚᱲᱟᱜ ᱠᱚᱨᱮ ᱜᱮᱠᱚ ᱛᱮᱭᱟᱨ ᱵᱟᱲᱟᱭ ᱜᱮᱭᱟ ᱟᱭᱩ ᱛᱟᱠᱚ᱾
ᱟᱪᱪᱷᱟ ᱾ ᱦᱮᱸ ᱛᱟᱦᱚᱞᱮ ᱟᱯᱮ ᱥᱮᱱ ᱫᱚ ᱵᱤᱨ ᱠᱚᱫᱚ ᱢᱮᱱᱟᱜ ᱟᱥᱮ ᱵᱟᱝᱟ?
ᱦᱮᱸ ᱟᱞᱮ ᱥᱮᱫ ᱫᱚ ᱢᱮᱱᱟᱜ ᱫᱚ ᱢᱮᱱᱟᱜ ᱟᱠᱟᱫ ᱜᱮᱭᱟ, ᱟᱫᱚ ᱯᱷᱩᱴᱠᱟᱹ ᱠᱚᱦᱚᱸ ᱠᱚ ᱧᱟᱢ ᱵᱟᱲᱟᱜ ᱜᱮᱭᱟ, ᱟᱫᱚ ᱚᱱᱠᱟ ᱤᱧ ᱫᱚ ᱵᱟᱹᱧ ᱥᱮᱱ ᱵᱟᱲᱟ ᱟᱠᱟᱱ ᱜᱮᱭᱟ ᱵᱤᱨ ᱠᱚ ᱚᱱᱠᱟ ᱵᱟᱦᱨᱮ ᱨᱤᱧ ᱛᱟᱦᱮᱱ ᱜᱮᱭᱟ ᱛᱚ᱾ ᱚᱞᱚᱜ ᱯᱟᱲᱦᱟᱣ ᱠᱷᱟᱹᱛᱤᱨ ᱛᱮ, ᱟᱫᱚ ᱚᱲᱟᱜ ᱨᱮ ᱟᱭᱳ ᱛᱟᱠᱚ ᱜᱮᱠᱚ ᱦᱟᱞᱟᱝ ᱟᱹᱜᱩ ᱠᱚᱜᱮᱭᱟ ᱤᱧ ᱫᱚ ᱚᱱᱠᱟ ᱡᱟᱦᱟᱸ ᱛᱤᱥ ᱠᱚᱨᱮ ᱚᱲᱟᱜ ᱠᱚ ᱦᱮᱡ ᱵᱟᱲᱟ ᱦᱩᱭᱩᱜᱼᱟ ᱛᱚ᱾
ᱦᱮᱸ ᱾
ᱦᱳᱭ ᱾
ᱦᱮᱸ ᱯᱷᱩᱴᱠᱟᱹ ᱞᱮᱴᱚ ᱫᱚ ᱱᱟᱦᱟᱜ ᱯᱳᱭᱞᱳ ᱫᱚ ᱩᱛᱩ ᱡᱮᱢᱚᱱ ᱪᱮᱫ ᱞᱮᱠᱟ ᱵᱚ ᱩᱛᱩᱭᱟ ᱚᱱᱠᱟ ᱜᱮ ᱞᱮᱴᱚ ᱦᱚᱸ ᱢᱚᱥᱞᱟ ᱠᱚ ᱡᱷᱚᱛᱚᱱᱟᱜ ᱢᱚᱥᱞᱟ ᱠᱚᱵᱚ ᱨᱮᱤᱰᱤᱭᱟ ᱯᱮᱸᱭᱟᱡ ᱠᱚ ᱨᱟᱹᱥᱩᱱ ᱠᱚ ᱥᱟᱥᱟᱝ ᱠᱚ ᱦᱮᱸ ᱤᱱᱟᱹ ᱛᱟᱯᱚᱨᱮ ᱟᱫᱚ ᱩᱱᱠᱩ ᱵᱚ ᱵᱷᱟᱡᱟ ᱠᱚ ᱵᱷᱟᱡᱟ ᱠᱚᱣᱟ ᱾ ᱵᱷᱟᱡᱟ ᱤᱥᱤᱱ ᱠᱟᱛ ᱛᱮ ᱱᱟᱦᱟᱜ ᱟᱫᱚ ᱡᱚᱠᱷᱚᱱ ᱠᱚ ᱤᱥᱤᱱ ᱦᱤᱡᱩᱜᱼᱟ ᱟᱫᱚ ᱨᱟᱥᱮ ᱛᱤᱱᱟᱹᱜ ᱮᱢ ᱨᱟᱥᱮᱭᱟ ᱚᱱᱠᱟ ᱛᱤᱱᱟᱹᱜ ᱮᱢ ᱞᱮᱴᱚᱭᱟ ᱚᱱᱠᱟ ᱫᱟᱜ ᱮᱢ ᱞᱟᱜᱟᱣᱟᱜᱼᱟ᱾ ᱛᱚ ᱦᱮᱰᱮᱡᱚᱜᱼᱟ ᱚᱱᱟ ᱫᱟᱜ ᱦᱚᱸ ᱨᱟᱥᱮ ᱞᱮᱠᱟ ᱦᱩᱭᱩᱜᱼᱟ, ᱟᱫᱚ ᱤᱱᱟᱹ ᱯᱚᱨᱮ ᱱᱟᱦᱟᱜ ᱚᱱᱮ ᱜᱩᱸᱰᱟᱹ ᱟᱠᱟᱫ ᱫᱚᱢ ᱡᱟᱦᱟᱸ ᱟᱫᱣᱟ ᱪᱟᱣᱞᱮ ᱨᱮᱱᱟᱜ ᱦᱚᱞᱚᱝ ᱚᱱᱟᱴᱟᱜ ᱮᱢ ᱮᱨᱟᱜ-ᱟ ᱪᱮᱛᱟᱱ ᱨᱮ ᱟᱫᱚᱢ ᱜᱷᱟᱱᱴᱟ ᱜᱚᱫ ᱠᱟᱜᱼᱟ ᱟᱫᱚ ᱠᱟᱹᱴᱤᱡ ᱮᱢ ᱦᱮᱰᱮᱡ ᱧᱚᱜ ᱦᱚᱪᱚᱭᱟ ᱟᱨ ᱤᱱᱟᱹ ᱯᱚᱨᱮ ᱦᱟᱸᱜ ᱮᱢ ᱟᱬᱜᱚᱭᱟᱢ ᱟᱫᱚ ᱞᱮᱴᱚ ᱫᱚ ᱱᱟᱜ ᱚᱱᱠᱟ ᱛᱮ ᱜᱮ ᱦᱩᱭ ᱜᱚᱫᱚᱜᱼᱟ᱾ᱟᱫᱚ ᱚᱱᱟ ᱞᱮᱴᱚ ᱜᱮ ᱦᱟᱸᱜ ᱟᱹᱰᱤ ᱢᱚᱸᱡᱽ ᱟᱹᱰᱤ ᱥᱤᱵᱤᱞ ᱵᱩᱡᱷᱟᱹᱜᱼᱟ᱾
ᱦᱳᱭ ᱦᱳᱭ ᱟᱹᱰᱤ ᱵᱮᱥ ᱵᱩᱡᱷᱟᱹᱜ ᱜᱮᱭᱟ᱾ ᱤᱧ ᱦᱚ ᱡᱚᱢ ᱵᱟᱲᱟ ᱟᱠᱟᱫ ᱜᱤᱭᱟᱹᱧ ᱚᱱᱠᱟ ᱚᱲᱟᱜ ᱠᱚᱨᱮ ᱛᱮᱭᱟᱨ ᱜᱮᱭᱟ ᱞᱮ ᱢᱟᱡᱮ ᱢᱟᱡᱷᱮ ᱢᱟᱡᱷᱮᱟᱜ ᱫᱚ ᱡᱚᱢ ᱵᱟᱲᱟ ᱦᱩᱭᱩᱜ ᱜᱮᱭᱟ᱾
ᱦᱮᱸ᱾
ᱦᱳᱭ ᱟᱨ ᱯᱩᱴᱠᱟᱹ ᱥᱳᱲᱮ ᱦᱚᱸ ᱟᱹᱰᱤ ᱵᱮᱥ ᱵᱩᱡᱷᱟᱹᱜ ᱜᱮᱭᱟ ᱫᱚᱢᱮ ᱜᱮᱞᱤᱧ ᱠᱩᱥᱤᱭᱟᱜᱼᱟ ᱟᱹᱞᱤᱧ ᱫᱚ᱾
ᱟᱪᱪᱷᱟ᱾
ᱦᱳᱭ᱾ ᱟᱫᱚ ᱛᱟᱦᱚᱞᱮ ᱟᱯᱮᱥᱮᱫ ᱫᱚ ᱚᱱᱠᱟ ᱡᱟᱦᱟᱸ ᱞᱮᱠᱟ ᱞᱟᱹᱭ ᱠᱮᱜ ᱟᱢ ᱡᱮ ᱵᱤᱨ ᱵᱩᱨᱩ ᱠᱚ ᱢᱮᱱᱟᱜ ᱟᱠᱟᱜᱼᱟ, ᱛᱟᱦᱚᱞᱮ ᱚᱱᱠᱟ ᱪᱮᱫ ᱠᱚ ᱧᱟᱢᱚᱜ ᱜᱮᱭᱟ ᱚᱱᱟ ᱠᱚᱨᱮ ᱫᱚ?
ᱵᱤᱨ ᱵᱩᱨᱩ ᱠᱚᱨᱮ ᱫᱚ ᱧᱟᱢᱚᱜ ᱜᱮᱭᱟ ᱚᱱᱮ ᱩᱫ ᱯᱩᱴᱠᱟᱹ ᱢᱟᱠᱚ ᱧᱟᱢᱚᱜ ᱜᱮᱭᱟ, ᱚᱱᱟ ᱥᱟᱶᱛᱮ ᱪᱚ ᱵᱮᱞᱮ ᱠᱚᱦᱚᱸ ᱧᱟᱢᱚᱜ ᱜᱮᱭᱟ, ᱛᱟᱨᱚᱵ, ᱛᱮᱨᱮᱞ, ᱠᱷᱤᱡᱩᱨ, ᱠᱤᱛᱟᱹ ᱱᱚᱣᱟ ᱠᱚᱦᱚᱸ ᱦᱮᱱᱟᱜ ᱜᱮᱭᱟ᱾ ᱟᱨ ᱢᱟᱛᱠᱚᱢ ᱫᱟᱨᱮ ᱠᱚᱦᱚᱸ ᱦᱮᱱᱟᱜᱼᱟ᱾ ᱚᱱᱟ ᱥᱟᱶᱛᱮ ᱥᱟᱨᱡᱚᱢ ᱡᱚ ᱚᱱᱟ ᱠᱚᱦᱚᱸ ᱟᱞᱮ ᱵᱤᱨ ᱠᱷᱚᱱᱟᱜ ᱞᱮ ᱧᱟᱢ ᱜᱮᱭᱟ᱾ ᱥᱟᱶᱛᱮ ᱥᱟᱦᱟᱱ ᱥᱟᱠᱟᱢ ᱢᱟ ᱦᱮᱱᱟᱜ ᱟᱠᱟᱫ ᱜᱮᱭᱟ᱾
ᱟᱪᱪᱷᱟ ᱟᱪᱪᱷᱟ ᱛᱟᱦᱚᱞᱮ ᱥᱟᱱᱟᱢ ᱞᱮᱠᱟᱱᱟᱜ ᱡᱤᱱᱤᱥ ᱜᱮ ᱧᱟᱢᱚᱜ ᱜᱮᱭᱟ᱾
ᱦᱮᱸ᱾
ᱚ ᱦᱮᱸᱛᱚ ᱟᱹᱰᱤ ᱱᱟᱯ- ᱯᱟᱭ ᱚᱱᱠᱟ ᱜᱮ ᱵᱤᱨ ᱵᱩᱨᱩ ᱠᱚᱨᱮ ᱫᱚ ᱟᱹᱰᱤ ᱟᱭᱢᱟ ᱠᱤᱪᱷᱩ ᱜᱮ ᱧᱟᱢᱚᱜ ᱜᱮᱭᱟ᱾
ᱦᱮᱸ᱾
ᱦᱮᱸ ᱟᱞᱮ ᱥᱮᱫ ᱦᱚᱸ ᱚᱱᱠᱟᱜᱮ ᱵᱤᱨᱼᱵᱩᱨᱩ ᱠᱚᱫᱚ ᱢᱮᱱᱟᱜ ᱟᱠᱟᱜ ᱛᱚ ᱢᱮᱥᱟ ᱢᱤᱥᱤ ᱠᱟᱛᱮᱫ ᱜᱮ, ᱛᱟᱦᱚᱞᱮ ᱟᱹᱰᱤ ᱟᱭᱢᱟ ᱠᱤᱪᱷᱩ ᱜᱮ ᱱᱚᱜ ᱚᱭ ᱥᱟᱨᱡᱚᱢ ᱥᱟᱠᱟᱢ ᱫᱟᱹᱛᱟᱹᱱᱤ ᱠᱷᱚᱱ ᱮᱛᱚᱦᱚᱵ ᱠᱟᱛᱮ ᱥᱟᱦᱟᱱ
ᱦᱮᱸ᱾
ᱥᱟᱦᱟᱱ ᱠᱚ ᱛᱟᱯᱚᱨᱮ ᱡᱚ ᱵᱤᱞᱤ ᱠᱚ ᱟᱲᱟᱜ ᱥᱟᱠᱟᱢ ᱠᱚᱦᱚᱸ ᱞᱮ ᱧᱟᱢ ᱜᱮᱭᱟ᱾
ᱚ ᱦᱮᱸ᱾
ᱦᱳᱭ᱾ ᱟᱫᱚ ᱚᱱᱠᱟ ᱜᱮ ᱵᱤᱨ ᱠᱚᱨᱮ ᱠᱷᱚᱱᱟᱜ ᱫᱚ ᱟᱹᱰᱤ ᱟᱭᱢᱟ ᱠᱤᱪᱷᱩ ᱜᱮ ᱧᱟᱢᱚᱜ ᱜᱮᱭᱟ, ᱡᱟᱦᱟᱸ ᱞᱮᱠᱟ ᱫᱚ ᱠᱟᱹᱣᱰᱤ ᱠᱚᱦᱚᱸ ᱟᱨᱡᱟᱣ ᱜᱟᱱᱚᱜ ᱜᱮᱭᱟ᱾
ᱦᱮᱸ ᱟᱪᱪᱷᱟ ᱟᱯᱮᱥᱮᱱ ᱫᱚ ᱛᱟᱦᱚᱞᱮ ᱥᱟᱠᱟᱢ ᱫᱚᱠᱚ ᱦᱮᱡ ᱜᱮᱭᱟ ᱥᱮ ᱵᱟᱝᱼᱟ?
ᱦᱮᱸ ᱟᱞᱮ ᱥᱮᱫ ᱫᱚ ᱦᱮᱡ ᱜᱮᱭᱟ ᱠᱚ ᱡᱟᱦᱟᱸ ᱥᱟᱨᱡᱚᱢ ᱥᱟᱠᱟᱢ ᱠᱚ ᱦᱮᱡᱼᱟ, ᱛᱟᱨᱯᱚᱨᱮ ᱛᱮᱨᱮᱞ ᱥᱟᱠᱟᱢ ᱦᱚᱸᱞᱮ ᱦᱮᱡ ᱜᱮᱭᱟ ᱧᱟᱢᱚᱜ ᱜᱮᱭᱟ, ᱚᱱᱟ ᱠᱚ ᱠᱷᱚᱱᱟᱜ ᱦᱚᱸ ᱠᱟᱹᱣᱰᱤ ᱟᱨᱡᱟᱣ ᱜᱟᱱᱚᱜ ᱜᱮᱭᱟ᱾ ᱡᱟᱦᱟᱸ ᱞᱮᱠᱟ ᱥᱟᱨᱡᱚᱢ ᱥᱟᱠᱟᱢ ᱨᱮᱱᱟᱜ ᱯᱟᱛᱲᱟ ᱞᱮ ᱵᱮᱱᱟᱣ ᱜᱮᱭᱟ ᱡᱟᱦᱟᱸ ᱞᱮᱠᱟ ᱢᱟᱱᱮ ᱵᱟᱨ ᱞᱮᱠᱟᱱᱟᱜ ᱞᱮ ᱵᱮᱱᱟᱣᱼᱟ, ᱡᱟᱸᱦᱟ ᱫᱚ ᱦᱟᱡᱟᱨ ᱯᱟᱛᱲᱟ ᱢᱤᱫᱴᱟᱝ ᱫᱚ ᱟᱨ ᱢᱤᱫᱴᱟᱝ ᱫᱚ ᱯᱤᱴᱷᱟᱹ ᱯᱟᱛᱲᱟ ᱱᱚᱝᱠᱟ ᱞᱮ ᱵᱮᱱᱟᱣ ᱜᱮᱭᱟ᱾
ᱟᱪᱪᱷᱟ
ᱦᱳᱭ
ᱟᱞᱮ ᱫᱚ ᱦᱮᱸ ᱟᱞᱮ ᱥᱮᱱ ᱫᱚ ᱱᱟᱜᱼᱼ ᱮᱸ ᱥᱟᱠᱟᱢ ᱫᱚᱞᱮ ᱦᱮᱡ ᱜᱮᱭᱟ ᱟᱫᱚ ᱚᱱᱠᱟ ᱯᱟᱛᱲᱟ ᱠᱟᱛᱮᱜ ᱫᱚ ᱱᱟᱜ ᱥᱟᱠᱟᱢ ᱫᱚ ᱵᱟᱝᱞᱮ ᱟᱠᱷᱨᱤᱧ ᱜᱮᱭᱟ᱾ ᱮ ᱯᱤᱴᱷᱟᱹ ᱠᱚ ᱞᱟᱹᱜᱤᱫ ᱜᱮ ᱥᱟᱠᱟᱢ ᱮ ᱯᱟᱛᱲᱟ ᱫᱚᱞᱮ ᱵᱮᱱᱟᱣᱟ᱾ ᱟᱨ ᱫᱟᱠᱟ ᱠᱚ ᱡᱚᱢ ᱞᱟᱹᱜᱤᱫ ᱜᱮ ᱟᱨ ᱱᱟᱦᱱᱟᱜ ᱟᱠᱷᱨᱤᱧ ᱦᱤᱥᱟᱹᱵ ᱛᱮᱫᱚ ᱟᱞᱮ ᱫᱚ ᱥᱟᱛᱼᱼ ᱛᱟᱞ ᱜᱮᱞᱮ ᱟᱠᱷᱨᱤᱧᱟ ᱵᱟᱨᱭᱟ ᱥᱟᱠᱟᱢ ᱦᱟᱱᱛᱮ ᱱᱟᱛᱮ ᱵᱚᱦᱚᱜ ᱢᱤᱫᱴᱷᱮᱱ ᱠᱟᱛᱮᱜ ᱟᱫᱚ ᱚᱱᱟ ᱫᱚᱱᱟᱜ ᱢᱤᱫᱴᱟᱝ ᱥᱟᱨᱼᱼ ᱛᱟᱨ ᱞᱮᱠᱟ ᱢᱮᱱᱟᱜᱼᱟᱱᱟᱜ ᱟᱫᱚ ᱚᱱᱟᱴᱟᱜ ᱜᱮ ᱱᱟᱜ ᱞᱮ ᱟᱠᱠᱷᱨᱤᱧᱟ᱾
ᱟᱪᱪᱷᱟ ᱟᱪᱪᱷᱟ ᱟᱹᱰᱤ ᱱᱟᱯᱟᱭ᱾ ᱟᱞᱮᱥᱮᱫ ᱦᱚᱸ ᱚᱱᱠᱟ ᱫᱚ ᱦᱟᱸᱜ ᱠᱷᱟᱱ ᱟᱞᱮ ᱫᱚ ᱯᱟᱛᱲᱟ ᱜᱮᱞᱮ ᱟᱠᱷᱨᱤᱧᱟ ᱚᱱᱠᱟ ᱥᱟᱨᱛᱟᱞ ᱫᱚ ᱦᱟᱸᱜ ᱠᱷᱟᱱ ᱵᱟᱼᱼ ᱠᱚ ᱵᱮᱱᱟᱣ ᱜᱮᱭᱟ᱾
ᱟᱪᱪᱷᱟ
ᱦᱳᱭ ᱟᱫᱚ ᱛᱟᱦᱚᱞᱮ ᱵᱤᱨ ᱫᱚ ᱛᱤᱱᱟᱹᱜ ᱥᱟᱺᱜᱤᱧ ᱛᱮ ᱟᱯᱮᱭᱟᱜ ᱚᱲᱟᱜ ᱠᱷᱚᱱᱟᱜ ᱫᱚ?
ᱦᱮᱸ ᱵᱤᱨ ᱫᱚ ᱱᱟᱜ ᱫᱚᱢᱮ ᱫᱚ ᱵᱟᱝ ᱥᱟᱺᱜᱤᱧᱟ ᱚᱲᱟᱜ ᱪᱟᱯᱟᱜ ᱠᱷᱚᱱᱟᱜ ᱜᱮ ᱵᱤᱨ ᱫᱚ ᱦᱮᱱᱟᱜ ᱛᱟᱞᱮᱭᱟ ᱱᱟᱜ ᱠᱷᱟᱱ ᱾
ᱟᱪᱪᱷᱟ ᱟᱪᱪᱷᱟ ᱛᱟᱞᱦᱮ ᱚᱱᱠᱟ ᱚᱥᱩᱵᱤᱫᱷᱟ ᱠᱚᱫᱚ ᱵᱟᱭ ᱦᱩᱭᱩᱜᱼᱟ ᱡᱮ ᱥᱟᱠ ᱠᱟᱢ ᱫᱟᱹᱛᱟᱹᱱᱤ ᱠᱚᱫᱚ ᱯᱮ ᱧᱟᱢ ᱜᱮᱭᱟ ᱾
ᱦᱮᱸ ᱦᱮᱸ ᱚᱱᱟ ᱠᱚᱫᱚᱞᱮ ᱧᱟᱢ ᱜᱮᱭᱟ ᱾
ᱦᱳᱭ ᱟᱫᱚ ᱚᱱᱟ ᱠᱚᱫᱚ ᱮᱸ ᱧᱟᱢ ᱞᱮᱠᱷᱟᱱ ᱜᱮ ᱱᱟᱯᱟᱭ ᱾ ᱩᱝᱠᱟ ᱟᱹᱰᱤ ᱟᱭᱢᱟ ᱦᱚᱲ ᱠᱚ ᱥᱮᱫ ᱛᱮ ᱱᱚᱝᱠᱟ ᱥᱟᱨᱡᱚᱢ ᱵᱤᱨ ᱠᱚ ᱵᱟᱹᱱᱩᱜ ᱠᱟ ᱟᱹᱰᱤ ᱮᱸᱴᱠᱮᱴᱚᱬᱮ ᱨᱮᱠᱚ ᱯᱟᱲᱟᱜ ᱜᱮᱭᱟ ᱠᱤᱨᱤᱧ ᱜᱮᱭᱟ ᱠᱚ ᱾
ᱦᱮᱸ
ᱟᱠ ᱠᱚ ᱛᱟᱯᱚᱨᱮᱫ ᱦᱳᱭ ᱛᱟᱞᱦᱮ ᱱᱮᱛᱟᱨ ᱫᱚ ᱛᱟᱞᱮ ᱠᱚ ᱵᱤᱞᱤᱜ ᱜᱮᱭᱟ ᱛᱟᱞᱦᱮ ᱟᱯᱮ ᱥᱮᱫ ᱫᱚ ᱛᱟᱞᱮ ᱫᱚᱠᱚ ᱢᱮᱱᱟᱜ ᱠᱟᱜ ᱜᱮᱭᱟ ᱥᱮ ᱵᱟᱝᱼᱟ?
ᱦᱮᱸ ᱛᱟᱞᱮ ᱫᱟᱨᱮ ᱠᱚᱦᱚᱸ ᱢᱮᱱᱟᱜ ᱟᱠᱟᱫ ᱜᱮᱭᱟ ᱾ ᱮᱱ ᱛᱟᱞᱮ ᱯᱤᱴᱷᱟᱹ ᱦᱚᱸ ᱟᱹᱰᱤ ᱢᱚᱸᱡᱽ ᱜᱮ ᱥᱤᱵᱤᱞᱟ ᱱᱤᱛᱚᱜ ᱫᱚ ᱵᱤᱞᱤᱜ ᱠᱟᱱᱟ ᱛᱟᱞᱮ ᱠᱚ ᱾ ᱚᱱᱟ ᱡᱟᱹᱯᱩᱫ ᱡᱟᱹᱯᱤᱫ ᱱᱤᱛᱚᱜ ᱫᱚ ᱡᱟᱹᱯᱩᱫ ᱤᱭᱟ ᱛᱚ ᱟᱫᱚ ᱚᱱᱟ ᱠᱚᱜᱮᱞᱮ ᱯᱤᱴᱷᱟᱹ ᱵᱟᱲᱟᱭ ᱮᱼᱟ ᱾
ᱦᱮᱸ ᱦᱮᱸ ᱡᱟᱹᱯᱩᱫ ᱨᱮ ᱟᱹᱰᱤ ᱵᱮᱥ ᱵᱩᱡᱷᱟᱹᱜ ᱜᱮᱭᱟ ᱡᱩᱫᱤ ᱱᱚᱝᱠᱟ ᱯᱤᱴᱷᱟᱹ ᱠᱚ ᱧᱟᱢᱚᱜᱼᱟ ᱾
ᱦᱮᱢ
ᱦᱳᱭ ᱛᱟᱞᱦᱮ ᱪᱮᱜᱠᱟ ᱛᱟᱞᱮ ᱨᱮᱱᱟᱜ ᱫᱚ ᱛᱷᱮᱛ ᱛᱤᱱᱟᱹᱜ ᱞᱮᱠᱟᱱᱟᱜ ᱚᱱᱠᱟ ᱯᱤᱴᱷᱟᱹ ᱠᱚᱵ ᱯᱮ ᱵᱮᱱᱟᱣ ᱜᱮᱭᱟ ᱪᱮᱫ ᱞᱮᱠᱟ ᱠᱟᱛᱮ?
ᱦᱮᱢ ᱩᱸ ᱚᱢᱵ ᱩᱸ ᱛᱟᱞᱮ ᱱᱟᱜ ᱫᱚ ᱥᱩᱱᱩᱢ ᱯᱤᱴᱷᱟᱹ ᱞᱮ ᱵᱮᱱᱟᱣ ᱜᱮᱭᱟ ᱾ ᱟᱨ ᱨᱟ ᱦᱮᱸ ᱨᱩᱴᱤ ᱠᱚᱦᱚᱸ ᱵᱮᱱᱟᱣ ᱜᱟᱱᱚᱜ ᱜᱮᱭᱟ ᱨᱩᱴᱤ ᱠᱚᱦᱚᱸ ᱨᱩᱴᱤ ᱞᱮᱠᱟ ᱟᱹ ᱨᱤᱫᱟᱞᱮ ᱢᱟᱱᱮ ᱚᱱᱚ ᱚᱱᱠᱟ ᱠᱟᱛᱮᱜ ᱦᱚᱸ ᱞᱮ ᱡᱚᱢ ᱜᱮᱭᱟ ᱾ ᱟᱨ ᱚᱱᱟ ᱪᱷᱟᱲᱟ ᱠᱟᱛᱮᱫ ᱫᱚ ᱥᱳᱲᱮ ᱠᱟᱛᱮ ᱦᱚᱸ ᱡᱚᱢ ᱜᱟᱱᱚᱜ ᱜᱮᱭᱟ ᱾
ᱟᱪᱪᱷᱟ ᱟᱪᱪᱷᱟ ᱦᱮᱸ ᱮᱸ ᱛᱟᱞᱮ ᱫᱚ ᱟᱹᱰᱤ ᱨᱚᱠᱚᱢ ᱚᱱᱟ ᱨᱮᱱᱟᱜ ᱵᱮᱱᱟᱣ ᱜᱟᱱᱚᱜ ᱜᱮᱭᱟ ᱯᱤᱴᱷᱟᱹ ᱞᱟᱴᱷᱟ ᱠᱚ ᱵᱚᱱ ᱵᱮᱱᱟᱣ ᱫᱟᱲᱮᱭᱟᱜᱼᱟ ᱥᱟᱠᱟᱢ ᱠᱚᱨᱮ ᱦᱚᱸ ᱛᱟᱨᱯᱚᱨᱮ ᱱᱚᱝᱠᱟ ᱨᱩᱴᱤ ᱠᱚ ᱰᱳᱵᱚᱜ ᱯᱤᱴᱷᱟᱹ ᱠᱚ
ᱦᱮᱸ
ᱦᱳᱭ ᱟᱫᱚ ᱟᱞᱮᱥᱮᱫ ᱦᱚᱸ ᱚᱱᱠᱟ ᱜᱮ ᱢᱮᱱᱟᱜ ᱟᱠᱟᱫ ᱜᱮᱭᱟ ᱛᱟᱞᱮ ᱫᱟᱨᱮ ᱠᱚᱫᱚ ᱫᱚᱢᱮ ᱧᱚᱜ ᱜᱮ ᱟᱹᱰᱤ ᱥᱟᱸᱜᱮ ᱚᱱᱠᱟ ᱵᱟᱹᱫᱽ ᱠᱚᱨᱮ ᱢᱮᱱᱟᱜᱼᱟ ᱾ ᱟᱫᱚ ᱫᱤᱱᱟᱹᱢ ᱫᱤᱱ ᱜᱮᱞᱮ ᱦᱟᱞᱟᱝ ᱟᱹᱜᱩᱭ ᱜᱮᱭᱟ ᱱᱮᱛᱟᱨ ᱫᱤᱱ ᱫᱚ ᱚᱱᱠᱟ ᱮᱜ ᱥᱮᱛᱟᱜ ᱵᱮᱲᱟ ᱧᱩᱦᱩᱢ ᱧᱩᱦᱩᱢ ᱚᱝᱠᱟ ᱡᱚᱠᱷᱚᱱ ᱧᱩᱛ ᱧᱩᱛ ᱧᱚᱜ ᱛᱟᱦᱮᱱᱟ ᱟᱫᱚ ᱩᱱ ᱛᱩᱢᱚᱭ ᱠᱷᱚᱱᱟᱜ ᱜᱮ ᱟᱞᱮ ᱥᱮᱫ ᱫᱚ ᱫᱚᱢᱮ ᱛᱟᱞᱮ ᱦᱟᱞᱟᱝ ᱠᱚ ᱪᱟᱞᱟᱜ ᱜᱮᱭᱟ ᱚᱱᱠᱟ ᱨᱮᱯᱮᱡ ᱟᱛᱮᱜ ᱛᱟᱞᱮ ᱠᱚ ᱠᱚᱦᱚᱸ ᱞᱮ ᱦᱟᱞᱟᱝ ᱵᱟᱲᱟᱭ ᱜᱮᱭᱟ ᱾
ᱦᱮᱸ
ᱦᱳᱭ
ᱟᱪᱪᱷᱟ
ᱦᱳᱭ ᱡᱟᱦᱟᱸᱞᱮᱠᱟ ᱟᱫᱚ ᱮᱸ ᱱᱤᱛᱚᱜ ᱢᱟ ᱚᱱᱠᱟ ᱥᱤᱡᱤᱱ ᱨᱮ ᱟᱵᱚ ᱢᱟ ᱟᱹᱰᱤ ᱟᱭᱢᱟ ᱞᱮᱠ ᱠᱟᱱᱟᱜ ᱡᱤᱱᱤᱥ ᱠᱚᱜᱮ ᱵᱚᱱ ᱧᱟᱢ ᱜᱮᱭᱟ ᱢᱤᱫᱴᱟᱝ ᱥᱤᱡᱤᱱ ᱛᱟᱦᱮᱱᱟ ᱥᱮ ᱤᱱᱟᱹ ᱥᱩᱢᱟᱭ ᱜᱮ ᱧᱟᱢᱚᱜᱼᱟ᱾
ᱦᱩᱸ
ᱦᱳᱭ ᱟᱫᱚ ᱛᱟᱞᱮ ᱱᱤᱭᱟᱹ ᱫᱷᱟᱣ ᱫᱚ ᱱᱤᱭᱟᱹ ᱥᱮᱨᱢᱟ ᱨᱮᱱᱟᱜ ᱫᱚ ᱛᱟᱞᱮ ᱯᱤᱴᱷᱟᱹ ᱠᱚᱫᱚ ᱯᱮ ᱵᱮᱱᱟᱣ ᱞᱮ ᱵᱮᱱᱟᱣ ᱠᱟᱜᱼᱟ ᱥᱮ ᱵᱟᱝᱼᱟ?
ᱦᱮᱸ ᱵᱮᱱᱟᱣ ᱠᱟᱜ ᱜᱮᱭᱟᱞᱮ ᱱᱤᱭᱟᱹ ᱥᱮᱨᱢᱟ ᱠᱚᱨᱮᱱᱟᱜ ᱦᱚᱸ ᱱᱤᱭᱟᱹ ᱥᱮᱨᱢᱟ ᱨᱮᱦᱚᱸ ᱞᱮ ᱢᱤᱫ ᱡᱮᱠᱷᱟ ᱞᱮ ᱵᱮᱱᱟᱣ ᱞᱮᱜᱼᱟ ᱚ ᱦᱚᱞᱟ ᱢᱟᱫᱷᱮᱨ ᱧᱚᱜ ᱨᱮᱜᱮ ᱪᱟᱞᱟᱧᱟ ᱛᱚᱠᱷᱚᱱ ᱜᱮ ᱯᱤᱴᱷᱟᱹ ᱵᱟᱲᱟ ᱠᱮᱜᱟ ᱞᱮ ᱟᱸ ᱯᱩᱭᱞᱩ ᱫᱚ ᱱᱤᱭᱟᱹ ᱥᱮᱨᱢᱟ ᱨᱮᱫᱚ ᱩᱱ ᱜᱮᱞᱮ ᱡᱚᱢ ᱠᱮᱜᱼᱟ ᱾
ᱟᱪᱪᱷᱟ ᱟᱪᱪᱷᱟ ᱦᱮᱸ ᱚᱱᱠᱟ ᱜᱮ ᱡᱚᱢ ᱫᱚ ᱦᱩᱭᱩᱜ ᱜᱮᱭᱟ ᱱᱮᱛᱟᱨ ᱢᱟ ᱫᱤᱱᱟᱹᱢ ᱫᱤᱱ ᱜᱮ ᱱᱚᱣᱟ ᱠᱚᱢᱟ ᱟᱹᱵᱚ ᱚᱲᱟᱜ ᱠᱚᱨᱮ ᱵᱩᱱ ᱟᱹᱜᱩ ᱫᱮ ᱟᱹᱜᱩᱭᱟᱥᱮ ᱟᱫᱚ ᱫᱤᱱᱟᱹᱢ ᱫᱤᱱ ᱜᱮ ᱚᱝᱠᱟ ᱥᱮᱛᱟᱜ ᱵᱮᱲᱟ ᱪᱟ ᱱᱟᱥᱛᱟ ᱞᱮᱠᱟ ᱫᱚ ᱵᱮᱱᱟᱣ ᱵᱟᱲᱟ ᱦᱩᱭᱩᱜ ᱜᱮᱭᱟ᱾
ᱦᱮᱸ
ᱦᱳᱭ
ᱟᱪᱪᱷᱟ ᱛᱟᱦᱚᱞᱮ ᱦᱮᱸ ᱟᱯᱮ ᱫᱚ ᱵᱟᱹᱫᱽ ᱫᱚ ᱱᱟᱦᱟᱸᱜ ᱪᱮᱫ ᱛᱮᱯᱮ ᱥᱤ ᱦᱚᱪᱚᱭ ᱜᱮᱭᱟ?
ᱦᱮᱸ ᱡᱟᱦᱟᱸ ᱞᱮᱠᱟ ᱞᱟᱹᱭ ᱠᱮᱜ ᱟᱢ ᱵᱟᱹᱫᱽ ᱠᱚ ᱥᱤ ᱫᱚ ᱦᱟᱸᱜ ᱠᱷᱟᱱ ᱟᱞᱮ ᱥᱮᱫ ᱫᱚ ᱱᱟᱦᱮᱞ ᱛᱮᱜᱮ ᱱᱤᱛ ᱱᱤᱛᱚᱜ ᱫᱚᱞᱮ ᱥᱤ ᱵᱟᱲᱟᱭᱮᱫ-ᱟ ᱱᱟᱦᱮᱞ ᱠᱚ ᱢᱮᱱᱟᱜ ᱠᱟᱜ ᱜᱮᱭᱟ ᱟᱨ ᱚᱱᱟ ᱪᱷᱟᱰᱟ ᱠᱟᱛᱮᱫ ᱱᱚᱶᱟ ᱡᱟᱦᱟᱸ ᱢᱤᱥᱤᱱ ᱠᱚ ᱩᱰᱩᱠ ᱠᱟᱱᱟ ᱴᱟᱠᱴᱟᱨ ᱠᱚᱛᱮ ᱦᱚᱸᱠᱚ ᱥᱤ ᱚᱪᱚᱭᱮᱫ ᱜᱮᱭᱟ ᱟᱹᱰᱤ ᱟᱭᱢᱟ ᱦᱚᱲᱜᱮ ᱚᱝᱠᱟ ᱚᱲᱟᱜ ᱠᱚᱨᱮ ᱱᱟᱦᱮᱞ ᱠᱚ ᱵᱟᱹᱱᱩᱜ ᱠᱟᱜ-ᱟ ᱥᱮ ᱰᱟᱝᱨᱤ ᱠᱚ ᱵᱟᱹᱱᱩᱜ ᱠᱟᱜ ᱠᱚᱛᱟ ᱠᱚᱣᱟ ᱟᱫᱚ ᱚᱱᱟ ᱦᱤᱥᱟᱹᱵᱽ ᱛᱮ ᱮᱸᱜ ᱱᱟᱦᱮᱞ ᱛᱮᱦᱚᱸ ᱠᱚ ᱥᱤ ᱚᱪᱚᱭᱮᱫ ᱜᱮᱭᱟ ᱟᱨ ᱱᱚᱣᱟ ᱴᱟᱠᱴᱟᱨ ᱠᱚᱛᱮ ᱦᱚᱸ ᱠᱚ ᱥᱤ ᱦᱚᱪᱚᱭᱮᱫ ᱜᱮᱭᱟ᱾
ᱟᱪᱪᱷᱟ ᱦᱮᱸ
ᱦᱳᱭ ᱟᱯᱮ ᱥᱮᱫ ᱫᱚ ᱪᱮᱫ ᱞᱮᱠᱟ ᱛᱟᱦᱚᱞᱮ?
ᱟᱞᱮ ᱥᱮᱱ ᱫᱚ ᱱᱟᱦᱟᱜ ᱚᱱᱠᱟ ᱟᱸ ᱜᱟᱹᱰᱤ ᱠᱚᱛᱮ ᱫᱚ ᱱᱟᱦᱟᱜ ᱩᱱᱟᱹᱜ ᱵᱟᱝ ᱠᱚ ᱥᱤ ᱦᱚᱪᱚᱭᱮᱫ-ᱟ ᱱᱚᱜ-ᱚᱭ ᱧᱮᱞᱚᱜ ᱠᱟᱱᱟ ᱡᱮ ᱟᱞᱮ ᱥᱮᱱ ᱫᱚ ᱱᱟᱦᱟᱜ ᱰᱟᱝᱨᱤ ᱱᱟᱦᱮᱞ ᱛᱮᱜᱮ ᱠᱚ ᱥᱤ ᱚᱪᱚᱭᱮᱫ-ᱟ ᱟᱨ ᱟᱨ ᱜᱟᱹᱰᱤ ᱠᱚᱫᱚ ᱱᱟᱦᱟᱸᱜ ᱚᱱᱠᱟ ᱫᱚ ᱵᱟᱝ ᱵᱚᱞᱚᱱᱟ ᱟᱞᱮ ᱥᱮᱱ ᱫᱚ ᱟᱸ ᱟᱹᱰᱤ ᱟ ᱟᱲᱮ ᱦᱚᱸ ᱟᱹᱰᱤ ᱢᱟᱨᱟᱝ ᱢᱟᱨᱟᱝ ᱜᱮᱭᱟ ᱫᱚᱢᱮ ᱩᱥᱩᱞ ᱩᱥᱩᱞ ᱜᱮᱭᱟ ᱛᱚ ᱟᱫᱚ ᱜᱟᱹᱰᱤ ᱠᱚᱫᱚ ᱱᱟᱦᱟᱸᱜ ᱚᱱᱠᱟ ᱵᱟᱹᱫᱽ ᱨᱮ ᱵᱟᱭ ᱟᱬᱜᱚ ᱫᱟᱲᱮᱜ-ᱟ᱾ ᱟᱨ ᱡᱩᱫᱤ ᱡᱟᱦᱟᱸ ᱞᱮᱠᱟᱛᱮ ᱟᱬᱜᱚᱭᱮᱱᱟ ᱱᱟᱜ ᱠᱷᱟᱱ ᱟᱫᱚ ᱨᱟᱠᱟᱵᱚᱜ-ᱟ ᱪᱤᱠᱟᱹᱛᱮ? ᱚᱱᱟ ᱫᱚ ᱟᱹᱰᱤ ᱩᱥᱩᱞ ᱩᱥᱩᱞ ᱜᱮᱭᱟ ᱟᱲᱮ ᱠᱚᱦᱚᱸ᱾ ᱟᱸ ᱦᱚᱲ ᱥᱚᱢᱟᱱ ᱟᱸᱜ ᱦᱚᱲᱟᱜ ᱟᱸ ᱰᱟᱸᱰᱟ ᱠᱚᱛᱮ ᱦᱩᱭ ᱜᱚᱫᱚᱜ-ᱟ ᱚᱱᱟ ᱠᱷᱚᱱᱟᱜ ᱦᱚᱸ ᱦᱚᱲ ᱥᱚᱢᱟᱱ ᱛᱮᱜᱮ ᱦᱩᱭ ᱜᱚᱫᱚᱜ-ᱟ᱾
ᱟᱪᱪᱷᱟ ᱟᱪᱪᱷᱟ, ᱛᱟᱦᱚᱞᱮ ᱟᱯᱮ ᱥᱮᱫ ᱫᱚ ᱚᱱᱠᱟ ᱥᱚᱢᱚᱛᱚᱞ ᱡᱟᱭᱜᱟ ᱡᱟᱹᱱᱤᱡ ᱵᱟᱝ᱾ ᱠᱟᱨᱚᱱ ᱢᱤᱫ ᱥᱚᱢᱟᱱ ᱛᱮᱫᱚ ᱚᱝᱠᱟ ᱵᱟᱹᱫᱽ ᱠᱚ ᱵᱟᱹᱱᱩᱜ ᱠᱟᱜ-ᱟ᱾
ᱦᱮᱸ᱾
ᱦᱮᱸ, ᱟᱫᱚ ᱟᱞᱮ ᱥᱮᱫ ᱫᱚ ᱵᱚᱞᱚ ᱫᱚ ᱵᱚᱞᱚᱱ ᱜᱮᱭᱟ ᱡᱟᱦᱟᱸ ᱱᱚᱶᱟ ᱰᱟᱠᱴᱟᱨ ᱠᱚ ᱟᱫᱚ ᱚᱱᱠᱟ ᱫᱚᱢᱮ ᱫᱚ ᱚᱥᱩᱵᱤᱫᱷᱟ ᱫᱚ ᱵᱟᱭ ᱦᱩᱭᱩᱜ ᱜᱮᱭᱟ᱾
ᱦᱮᱸ᱾